ᱦᱮᱞᱳ
ᱦᱮᱸ ᱦᱮᱞᱳ ᱡᱚᱦᱟᱨ ᱜᱮ ᱫᱟᱫᱟ!
ᱦᱮᱸ ᱡᱚᱦᱟᱨ ᱜᱮ
ᱟᱫᱚ ᱪᱮᱜ ᱠᱚᱯᱮ ᱪᱤᱠᱟᱹ ᱵᱟᱲᱟᱭᱮᱫᱟ?
ᱪᱮᱫ ᱦᱚᱸ ᱵᱟᱝ ᱚᱲᱟᱜ ᱠᱚᱨᱮ ᱜᱮ
ᱚᱸ ᱟᱫᱚ ᱱᱟᱯᱟᱭ ᱵᱟᱲᱟ ᱜᱮ ᱡᱷᱚᱛᱚ ᱦᱚᱲ ᱜᱮ
ᱦᱮᱸ ᱱᱟᱯᱟᱭ ᱵᱟᱲᱟ ᱜᱮ ᱟᱯᱮ ᱠᱩᱜᱮ
ᱟᱫᱚ ᱚᱱᱛᱮ ᱠᱚ ᱫᱟᱜ ᱠᱚᱭ ᱡᱟᱹᱲᱤ ᱵᱟᱲᱟᱭᱮᱫᱟᱭ ᱥᱮ ᱵᱟᱝ?
ᱡᱟᱹᱲᱤᱭᱮᱜ ᱜᱮᱭᱟᱭ ᱦᱚᱞᱟ ᱢᱟᱫᱷᱮᱨ ᱠᱷᱚᱱᱟᱜ ᱫᱚᱢᱮ ᱜᱮ᱾ ᱚᱱᱛᱮ ᱜᱮ, ᱟᱯᱮ ᱥᱮ
ᱟᱞᱮ ᱥᱮᱫ ᱦᱚᱸ ᱡᱟᱹᱲᱤ ᱵᱟᱲᱟᱭᱮᱫᱟᱭ ᱟᱫᱚ ᱛᱮᱦᱮᱧ ᱢᱟ ᱫᱟᱜ ᱮ ᱡᱟᱹᱲᱤ ᱵᱟᱲᱟ ᱞᱮᱫ ᱛᱟᱦᱮᱸᱫ ᱥᱮᱫ ᱥᱮᱛᱟᱜ ᱛᱮᱜᱮ ᱱᱤᱛᱚᱜ ᱫᱚ ᱠᱟᱹᱡ ᱮ ᱵᱚᱱᱫᱚ ᱧᱚᱜ ᱟᱠᱟ ᱫᱟᱭ᱾
ᱵᱚᱱᱫᱚ ᱧᱚᱜ ᱠᱟᱫᱟᱭ ᱮ ᱜᱚ ᱚᱲᱟᱜ ᱨᱮᱜᱮ ᱥᱮ ᱵᱟᱨᱦᱮ ᱨᱮ
ᱦᱮᱸ ᱚᱲᱟᱜ ᱨᱮᱜᱮ
ᱛᱮ ᱱᱟᱯᱟᱭ ᱜᱮ ᱵᱟᱝ
ᱦᱮᱸ ᱦᱮᱸ ᱱᱟᱯᱟᱭ ᱜᱮ ᱟᱨ ᱚᱱᱛᱮ ᱫᱚ ᱪᱟᱥ ᱠᱟᱹᱢᱤ ᱠᱚᱫᱚ ᱛᱤᱱᱟᱹᱜ ᱩᱸᱦ ᱮᱛᱚᱦᱚᱵ ᱮᱱᱟ ᱥᱮ ᱵᱟᱝ?
ᱛᱚ ᱚᱱᱠᱟ ᱞᱮᱠᱟ ᱫᱚ ᱵᱟᱭ ᱡᱟ ᱡᱟᱲᱤᱭᱟ ᱠᱟᱫᱟ ᱱᱤᱛᱚ ᱞᱮᱠᱟ ᱫᱚ ᱾
ᱚ ᱟᱫᱚ ᱟᱯᱮ ᱪᱟᱥ ᱠᱟᱹᱢᱤ ᱠᱚᱯᱮ ᱮᱛᱚᱦᱚᱵ ᱠᱮᱫᱟ ᱥᱮ ᱵᱟᱝ?
ᱦᱟᱣᱨᱤ ᱨᱮ ᱮᱛᱚᱦᱚᱵᱟ
ᱚ
ᱟᱯᱮ ᱜᱮᱫᱚ
ᱟᱫᱚ ᱚᱱᱛᱮ ᱫᱚ ᱛᱤᱱᱟᱹᱜ, ᱛᱤᱱᱟᱹᱜ ᱥᱤᱡᱤᱱ ᱠᱚ ᱪᱟᱥ ᱜᱮᱭᱟ ᱟᱯᱮᱥᱮᱜ ᱫᱚ?
ᱟᱞᱮᱥᱮᱫ
ᱦᱮᱸ
ᱟᱥᱟᱲ ᱵᱚᱸᱜᱟ,
ᱢᱟᱱᱮ ᱢᱤᱫ ᱥᱤᱡᱤᱱ ᱜᱮᱛᱚ
ᱦᱮᱸ
ᱟᱫᱚ ᱟᱯᱮ ᱥᱮᱫ ᱴ, ᱪᱮᱫ
ᱦᱮᱸ ᱞᱟᱹᱭ ᱵᱮᱱ ᱪᱮᱫ ᱵᱮᱱ ᱢᱮᱱᱫᱟ?
ᱞᱟᱹᱭ ᱫᱟᱞᱤᱧ ᱟᱯᱮ ᱥᱮᱫ ᱫᱚ ᱟᱫᱚ ᱱᱚᱜᱼᱚᱭ ᱦᱟᱸᱜ ᱵᱟᱨᱯᱮ ᱪᱟᱸᱫ ᱯᱚᱨᱮ ᱫᱚ ᱦᱟᱸᱜ ᱥᱚᱦᱚᱨᱟᱭ ᱾ ᱪᱟᱸᱫᱚ ᱥᱮᱴᱮᱨᱚᱜᱼᱟ ᱟᱫᱚ ᱚᱱᱛᱮ ᱫᱚ ᱥᱚᱦᱚᱨᱟᱭ ᱠᱚ ᱪᱤᱠᱟᱯᱮ ᱢᱟᱱᱟᱣ ᱵᱟᱲᱟᱭ ᱜᱮᱭᱟ?
ᱵᱟᱞᱤ ᱥᱚᱨᱦᱟᱭ ᱠᱚᱫᱚ
ᱪᱮᱫ ᱵᱮᱤ ᱞᱟᱹᱭ ᱠᱮᱫᱟ ᱾
ᱦᱮᱸ ᱥᱨᱦᱟᱭ ᱫᱚ ᱵᱷᱟᱹᱞᱤ ᱜᱮᱞᱤᱧ ᱢᱟ ᱢᱟᱞᱟ ᱛᱟᱦᱮᱸᱱᱟᱞᱮ ᱾
ᱚ ᱟᱫᱚ ᱟᱯᱮ ᱫᱚ ᱠᱩᱱᱟᱹᱢᱤ ᱨᱮᱯᱮ ᱢᱟᱱᱟᱣ ᱜᱮᱭᱟ, ᱥᱮ ᱟᱢᱵᱟᱵᱚᱥᱟ ᱨᱮ?
ᱟᱢᱵᱟ ᱵᱟᱥᱤᱭᱟᱹ ᱨᱮ
ᱚᱸᱻ ᱯᱮᱲᱟ ᱠᱚ ᱥᱚᱦᱨᱟᱭ ᱢᱟ ᱟᱵᱚᱣᱟᱜ ᱦᱟᱹᱛᱤ ᱞᱮᱠᱟᱱ ᱯᱚᱨᱚᱵᱽ ᱠᱟᱱᱟ ᱟᱫᱚ ᱚᱱᱟᱢᱟ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ ᱟᱫᱚ ᱟᱯᱮ ᱥᱮᱫ ᱫᱚ ᱚᱠᱟᱠᱟ ᱞᱮᱠᱟ? ᱢᱟᱱᱮ ᱯᱩᱭᱞᱳ ᱢᱟᱦᱟ ᱫᱚ ᱚᱠᱟ ᱞᱮᱠᱟ ᱯᱮ ᱢᱟᱱᱟᱣ ᱜᱮᱭᱟ?
ᱪᱮᱫ ᱞᱮᱠᱟ ᱢᱟᱱᱟᱣ ᱛᱟᱦᱮᱱᱟ ᱾
ᱦᱮᱸ
ᱟᱨ ᱚᱱᱛᱮ ᱮᱠᱷᱚᱱ
ᱡᱩᱫᱤ ᱵᱟᱵᱤᱱ ᱞᱟᱹᱭ ᱫᱟᱲᱮᱭᱟᱜ ᱠᱷᱟᱱ ᱟᱞᱚᱵᱤᱱ ᱞᱟᱹᱭᱟᱞᱤᱧ ᱞᱟᱹᱭ ᱾ ᱛᱮᱜᱮ ᱦᱩᱭᱩᱜᱼᱟ ᱚᱱᱠᱟ ᱫᱚ ᱾ ᱚ ᱟᱫᱚ ᱢᱟᱱᱟᱣ ᱫᱚᱯᱮ ᱢᱟᱱᱟᱣ ᱜᱮᱭᱟ, ᱠᱤᱱᱛᱩ ᱚᱠᱟ ᱞᱮᱠᱟ ᱚᱱᱟ ᱫᱚ ᱵᱟᱹᱵᱤᱱ ᱞᱟᱹᱭ ᱫᱟᱲᱮᱜ
ᱩᱱᱟᱹᱜᱫᱚ ᱵᱟᱹᱞᱤᱧ ᱵᱟᱹᱞᱤᱧ ᱵᱟᱲᱟᱭᱟ ᱩᱱᱟᱹᱜᱴᱟ ᱫᱚ
ᱟᱨ ᱥᱟᱠᱨᱟᱛ ᱠᱚᱫᱚ ᱾
ᱮ ᱢᱟᱛᱷᱱᱤ ᱜᱮᱭᱟ ᱡᱚᱛᱚ ᱜᱮ ᱚᱱᱟ ᱠᱚᱫᱚ ᱾ ᱡᱟᱦᱟᱸ ᱛᱤᱱᱟᱹᱜ ᱦᱚᱲ
ᱚ, ᱟᱫᱚ ᱱᱚᱜᱼᱚᱭ ᱡᱮ ᱟᱵᱚᱣᱟᱜ ᱥᱟᱱ ᱛᱟᱨᱮ ᱢᱮᱱᱟᱜᱼᱟ ᱢᱟᱱᱮ ᱟᱭᱢᱟ ᱞᱮᱠᱟᱱ ᱮᱱᱮᱡ ᱥᱮᱨᱮᱧ ᱛᱚ ᱢᱮᱱᱟᱜᱼᱟ ᱡᱮᱢᱚᱱ ᱵᱟᱦᱟ ᱮᱱᱮᱡ ᱾ ᱥᱚᱦᱨᱟᱭ ᱨᱮ ᱠᱚᱦᱚᱸ ᱠᱚ ᱮᱱᱮᱡ ᱜᱮᱭᱟ ᱾ ᱫᱚᱝ ᱞᱟᱜᱽᱬᱮ
ᱛᱚ ᱥᱚᱨᱦᱟᱭ ᱠᱚ
ᱟᱫᱚ ᱚᱱᱟ ᱪᱷᱟᱲᱟᱜ ᱦᱤᱛᱚᱜ ᱱᱤᱛᱚᱜ ᱢᱟ ᱟᱵᱚ ᱥᱟᱶᱛᱟᱮ ᱨᱮ ᱱᱚᱜᱼᱚᱭ ᱰᱤᱡᱮ ᱠᱚᱠᱚ ᱮᱱᱮᱡ ᱠᱟᱱᱟ ᱰᱤᱡᱮ ᱨᱮᱱᱟᱜ ᱡᱟᱦᱟᱸ ᱫᱚ ᱚᱱᱮ
ᱟᱨ ᱱᱚᱛᱮ ᱫᱚ ᱚᱱᱟ ᱪᱷᱟᱯᱨᱤ ᱠᱚᱫᱚ ᱩᱱᱟᱹᱜ ᱫᱚ ᱟᱹᱪᱩᱜ ᱠᱚᱼᱟ ᱾
ᱦᱳᱭ ᱵᱟᱹᱱᱩᱜ ᱠᱚᱣᱟ ᱟᱫᱚ ᱱᱚᱜᱼᱚᱭ ᱡᱮ ᱟᱵᱚᱣᱟᱜ ᱥᱟᱶᱛᱟ ᱚᱱᱟ ᱱᱤᱭᱟᱹ ᱾ ᱟ ᱠᱷᱟᱨᱟᱯᱚᱜ ᱠᱟᱱᱟ ᱚᱱᱟ ᱤᱫᱤ ᱠᱟᱛᱮ ᱟᱵᱤᱱᱟᱜ ᱪᱮᱫ ᱞᱟᱹᱭ ᱛᱮᱱᱟᱜ?
ᱚᱱᱟ ᱤᱫᱤ ᱠᱟᱛᱮᱫ ᱪᱮᱫ ᱞᱤᱧ ᱞᱟᱹᱭᱟ ᱾
ᱦᱮᱸ ᱡᱮ ᱚᱠᱟᱞᱮᱠᱟ ᱵᱚᱱ ᱠᱟᱹᱢᱤ ᱞᱮᱠᱷᱟᱱ ᱱᱚᱣᱟ ᱠᱚᱱᱟᱜ ᱥᱟᱦᱟ ᱨᱮᱵᱚᱱ ᱛᱟᱦᱮᱱᱟ ᱥᱮ ᱟᱵᱚᱣᱟᱜ ᱥᱟᱶᱛᱟ ᱵᱷᱟᱜᱤᱜᱼᱟ ᱾
ᱟᱵᱮᱱ ᱜᱮ ᱞᱟᱹᱭᱵᱮᱱ?
ᱟᱨ ᱟᱫᱚ ᱪᱮᱫ ᱱᱚᱜᱼᱚᱭ ᱪᱮᱫ ᱠᱚ ᱞᱟᱹᱭᱟ ᱯᱨᱳᱜᱨᱟᱢ ᱠᱚ ᱡᱮ ᱚᱠᱟ ᱠᱚᱨᱮ ᱦᱩᱭᱩᱜ ᱠᱟᱱᱟ, ᱚᱸᱰᱮ ᱚᱱᱟ ᱠᱚᱨᱮ ᱵᱟᱝ ᱵᱚᱱ ᱥᱮᱞᱮᱫᱚᱜ-ᱟ ᱡᱟᱦᱟᱸ ᱨᱮ᱾ ᱢᱩᱸ, ‌ ᱵᱟᱦᱟ ᱠᱚ ᱥᱚᱦᱨᱟᱭ ᱠᱚ ᱵᱟ ᱫᱚᱝ ᱞᱟᱜᱽᱬᱲᱮ ᱠᱚ ᱦᱩᱭᱩᱜ-ᱟ ᱚᱸᱰᱮ ᱜᱮ ᱡᱟᱥᱼᱼ ᱪᱮᱫ ᱠᱟᱛᱮ ᱵᱚᱱ ᱥᱮᱞᱮᱫᱚᱜ-ᱟ? ᱟᱫᱚ ᱟᱯᱮ ᱥᱮᱫ ᱫᱚ ᱚᱞ ᱪᱤᱠᱤ ᱠᱚᱛᱮ ᱠᱚ ᱚᱞ ᱵᱟᱲᱟᱜ ᱜᱮᱭᱟ ᱥᱮ ᱵᱟᱝ ᱚᱞ ᱯᱟᱲᱦᱟᱣ ᱵᱟᱲᱟᱜ ᱜᱮᱭᱟ ᱠᱚ ᱥᱮ ᱵᱟᱝ?
ᱚᱞ ᱯᱟᱲᱦᱟᱜ ᱵᱟᱲᱟᱭ ᱜᱮᱭᱟ ᱠᱚ᱾
ᱦᱚᱸ ᱟᱫᱚ ᱤᱥᱠᱩᱞ ᱠᱚ ᱠᱚᱞᱮᱡᱽ ᱠᱚ ᱢᱮᱱᱟᱜᱼᱟ ᱥᱮ ᱵᱟᱝᱟ?
ᱢᱮᱱᱟᱜ ᱜᱮᱭᱟᱱ ᱛᱚ, ᱟᱵᱮᱱ ᱫᱚ ᱫᱚᱢᱮ ᱵᱮᱱ ᱯᱟᱲᱦᱟᱣ ᱠᱟᱫᱟ ᱵᱟᱝ᱾
ᱦᱮᱸ ᱯᱟᱲᱦᱟᱣ ᱫᱚ ᱯᱟᱲᱦᱟᱣ ᱵᱟᱲᱟ ᱦᱩᱭᱩᱜ ᱠᱟᱱᱟ ᱟᱫᱚ ᱱᱤᱡᱮᱨᱟᱜ ᱟᱭᱳ ᱟᱲᱟᱝ ᱡᱩᱫᱤ ᱛᱮ ᱵᱟᱢᱼᱼ ᱯᱟᱲᱦᱟᱜ-ᱟ ᱫᱚ ᱪᱤᱠᱟᱹ ᱛᱮ ᱦᱩᱭ ᱜᱟᱱᱚᱜ-ᱟ᱾
ᱚᱱᱟ ᱦᱚᱸ ᱴᱷᱤᱠ᱾
ᱟᱫᱚ ᱦᱚᱸᱜ-ᱚᱭ ᱛᱚ ᱢᱤᱫ ᱥᱚᱯᱛᱟ ᱦᱚᱸ ᱞᱟᱦᱟ ᱨᱮ ᱛᱤᱨᱤ ᱥᱮ ᱡᱩᱱ ᱦᱩᱞ ᱢᱟᱦᱟᱸ ᱯᱟᱨᱚᱢᱮᱱᱟ ᱟᱫᱚ ᱚᱱᱛᱮ ᱠᱚ ᱢᱟᱱᱟᱣ ᱞᱮᱜ-ᱟ ᱥᱮ ᱥᱮ ᱵᱟᱝ?
ᱞᱮᱜ ᱜᱮᱭᱟ ᱠᱚ᱾
ᱟᱫᱚ ᱚᱱᱟ ᱨᱮ ᱟᱵᱤᱱ ᱫᱚ ᱥᱮᱞᱮᱫ ᱵᱤᱱ ᱛᱟᱦᱮᱸ ᱠᱟᱱᱟ ᱥᱮ ᱵᱟᱝ᱾
ᱛᱮᱦᱮᱸ ᱠᱟᱱ ᱜᱮᱭᱟ‌ ᱞᱤᱧ, ᱪᱟᱞᱟᱣᱼᱼ
ᱚ, ᱟᱫᱚ ᱟᱹᱵᱤᱱ ᱦᱚᱸ ᱡᱟᱦᱟᱸ ᱱᱟᱜ ᱜᱮ ᱞᱟᱹᱭ ᱵᱟᱲᱟᱭ ᱵᱤᱱ? ᱡᱟᱸᱦᱟᱱᱟᱜ ᱜᱮ ᱞᱟᱹᱭ ᱵᱟᱲᱟᱭ ᱵᱤᱱ?
ᱱᱚᱣᱟᱢ ᱞᱟᱹᱭ ᱵᱟᱲᱟᱭᱟ᱾
ᱦᱮᱸ ᱡᱟᱸᱦᱟᱱᱟᱜ ᱡᱩᱫᱤ ᱠᱩᱠᱞᱤ ᱠᱚ ᱛᱟᱸᱦᱮᱱ ᱛᱟ ᱦᱮᱸ ᱟᱞᱮ ᱦᱚᱸᱞᱮ ᱢᱟᱱᱟᱣ ᱜᱮᱭᱟ ᱠᱟᱨᱚᱱ ᱚᱱᱟ ᱨᱮ ᱡᱩᱫᱤ ᱵᱟᱢ ᱢᱟᱱᱟᱣᱟ ᱟᱵᱚ ᱨᱮᱱ ᱦᱩᱞᱜᱟᱹᱨᱭᱟᱹ ᱡᱟᱦᱟᱸ ᱟᱵᱚ ᱞᱟᱜᱤᱫ ᱤᱱᱟᱹᱜ ᱱᱚᱣᱟ ᱯᱷᱩᱨᱜᱟᱹᱞ ᱮᱢ ᱞᱟᱜᱤᱫ ᱤᱱᱟᱹᱜ ᱠᱚ ᱞᱟᱹᱲᱦᱟᱹᱭ ᱠᱟᱫᱟ ᱟᱫᱚ ᱩᱱᱠᱩ ᱣᱟᱜ᱾ ᱚᱱᱟ ᱦᱩᱞᱥᱟᱹᱭ ᱢᱟᱦᱟᱸ ᱡᱩᱫᱤ ᱵᱟᱢ ᱢᱟᱱᱟᱣᱟ ᱟᱫᱚ ᱪᱮᱜ-ᱮᱢ ᱢᱟᱱᱟᱣᱟ᱾
ᱦᱩᱸ᱾ ᱥᱮ ᱴᱷᱤᱠ ᱛᱚ ᱟᱯᱮ ᱫᱚ ᱪᱟᱥ ᱠᱚᱫᱚ ᱨᱟᱠᱟᱵ ᱦᱩᱭᱱᱟ ᱥᱮ ᱟᱹᱣᱨᱤ?
ᱱᱚᱜ-ᱚᱸᱭ ᱛᱚᱞᱟ ᱠᱚᱞᱮ ᱜᱤᱰᱤ ᱵᱟᱲᱟ ᱟᱠᱟᱫᱟ ᱦᱚᱸᱜ-ᱚᱭ ᱫᱟᱜ ᱢᱟᱼᱼ ᱱᱚᱜ-ᱚᱭ ᱠᱤᱪᱷᱩ ᱫᱤᱱ ᱜᱮ ᱫᱟᱜ ᱜᱮᱜ ᱵᱟᱲᱟᱭ ᱫᱟ ᱞᱟᱦᱟ ᱛᱮᱢᱟ ᱚᱱᱠᱟ ᱵᱟᱭ ᱫᱟᱜ ᱵᱟᱲᱟ ᱠᱟᱫᱟᱭ᱾ ᱟᱨ ᱥᱩᱨ ᱠᱚᱨᱮ ᱦᱚᱸ ᱚᱝᱠᱟ ᱢᱤᱱᱤ ᱥᱮ ᱥᱮᱞᱚ ᱠᱚ ᱵᱟᱱ ᱵᱟᱝ ᱛᱟᱦᱮᱸᱜ ᱠᱟᱱᱟ᱾ ᱛᱚ ᱱᱚᱜ-ᱚᱭ ᱫᱟᱜ ᱟᱠᱟᱫᱟ ᱟᱫᱚ ᱛᱚᱞᱟ ᱠᱚ ᱜᱤᱲᱤ ᱵᱟᱲᱟ ᱦᱩᱭᱼᱼ ᱠᱟᱱᱟ ᱟᱫᱚ ᱛᱤᱥ ᱦᱟᱨᱟᱜ-ᱟ ᱛᱟᱯᱚᱨᱮ ᱨᱚᱦᱚᱭ ᱦᱩᱭᱩᱜ-ᱟ ᱦᱟᱸᱜ᱾
ᱟᱯᱮ ᱫᱚ ᱛᱤᱱᱟᱹᱜ ᱵᱚᱲᱚ ᱪᱟᱹᱥᱤ ᱠᱟᱱ ᱛᱮ ᱯᱮ ᱵᱚᱲᱚ ᱜᱮᱭᱟ ᱯᱮ?
ᱦᱮᱸ
ᱟᱯᱮ ᱫᱚ ᱛᱤᱱᱟᱹᱜ ᱵᱚᱲᱚ ᱪᱟᱹᱥᱤ ᱠᱟᱱ ᱛᱮᱯᱮ?
ᱟᱞᱮ ᱫᱚ ᱚᱱᱠᱟ ᱵᱚᱲᱚ ᱪᱟᱥᱤ ᱫᱚᱞᱮ ᱵᱟᱝ ᱠᱟᱱᱟ ᱡᱟᱭᱦᱳᱠ ᱡᱮᱱᱚᱢᱼᱼ ᱪᱟᱥ ᱠᱟᱛᱮᱜ ᱢᱟᱱᱮ ᱟᱥᱩᱞᱚᱜ ᱞᱮᱠᱟ ᱚᱱᱮ ᱚᱝᱠᱟ᱾
ᱚ, ᱟᱪᱪᱷᱟ᱾ ᱠᱷᱟᱹᱞᱤ ‌ᱟᱥᱩᱞᱮᱠᱟ
ᱟᱯᱮ ᱫᱚ ᱪᱟᱥ ᱜᱮᱭᱟ ᱯᱮ ᱥᱮ ᱵᱟᱝ?
ᱪᱟᱥ ᱜᱮᱭᱟ ᱞᱮ ᱦᱩᱸ ᱢᱟᱱᱮ ᱡᱚᱢ ᱞᱮᱠᱟ᱾
ᱚᱸ᱾
ᱵᱮᱥᱤ ᱵᱚᱲᱚ ᱫᱚᱣᱟ ᱡᱚᱢ ᱞᱮᱠᱟ ᱱᱤᱡᱮᱨᱟᱜ ᱡᱚᱢ ᱞᱮᱠᱟ᱾
ᱟᱫᱚ ᱚ ᱪᱟᱥ ᱢᱟᱛᱚ ᱪᱟᱥ ᱜᱮᱭᱟ ᱢᱟᱱᱮ ᱦᱩᱲᱩ ᱪᱟᱵᱟ ᱤᱭᱟᱹ ᱦᱩᱲᱩ ᱪᱷᱟᱲᱟ ᱠᱟᱛᱼᱼ ᱛᱮᱦᱚᱸ ᱜᱮ ᱮᱴᱟᱜ ᱥᱚᱵᱽᱡᱤ ᱠᱚ ᱡᱟᱸᱦᱟᱱᱟᱜ ᱠᱚᱯᱮ ᱪᱟᱥ ᱜᱮᱭᱟ?
ᱵᱟᱼᱵᱟ ᱦᱩᱲᱩ ᱪᱷᱟᱲᱟ ᱜᱮ, ᱦᱩᱲᱩ ᱜᱮ ᱥᱩᱵᱽᱡᱤ ᱥᱩᱵᱽᱡᱤ ᱥᱩᱵᱽᱡᱤ ᱠᱩᱵᱽᱡᱤ‌ ᱫᱚ ᱵᱟ᱾
ᱚᱻ᱾
ᱛᱚᱵᱮ ᱥᱟᱡᱽ ᱥᱟᱡᱽ ᱛᱟᱦᱮᱱᱟ ᱥᱮ ᱥᱩᱵᱽᱡᱤ ᱠᱚ ᱛᱚ ᱟᱯᱮ ᱪᱟᱥ ᱛᱟᱦᱮᱱᱟ ᱥᱮ ᱥᱩᱵᱽᱡᱤ ᱠᱚ᱾
ᱚ, ᱪᱮᱜ ᱥᱟᱹᱵᱽᱡᱤ ᱠᱚ?
ᱦᱮᱸ ᱪᱟᱥ ᱛᱷᱮᱱᱟ ᱯᱮ ᱥᱮ ᱪᱮᱜ, ᱦᱮᱸ᱾
ᱦᱮᱸ ᱪᱟᱥ ᱫᱚᱞᱮ ᱪᱟᱥ ᱜᱮᱭᱟ᱾ ᱟᱫᱚ ᱟᱵᱚ ᱢᱟ ᱥᱮᱫᱟᱭ ᱠᱷᱚᱱᱟᱜ ᱜᱮ ᱠᱤᱨᱤᱧ ᱡᱚᱝ ᱦᱚᱲ ᱢᱟ ᱚ ᱵᱟᱝ ᱠᱟᱱᱟ ᱵᱚᱱ ᱚᱲᱟᱜ ᱠᱚᱨᱮᱜᱮ ᱪᱟᱥ ᱠᱟᱛᱮ ᱵᱚᱱ ᱟᱹᱥᱩᱞᱚᱜᱼᱟ᱾
ᱡᱟᱦᱟᱞᱮᱠᱟ ᱜᱮ ᱵᱟᱝ ᱱᱤᱡᱮᱨᱟ ᱠᱟᱹᱢᱤ ᱠᱟᱹᱢᱤ ᱛᱮ
ᱦᱮᱸ ᱦᱮᱸ᱾ ᱟᱫᱚ᱾ ᱚᱱᱠᱟ ᱪᱮᱫ ᱠᱚ ᱞᱟᱹᱭᱟ᱾ ᱵᱟᱦᱟ ᱠᱚᱯᱮ ᱢᱟᱱᱟᱣ ᱠᱮᱫ ᱫᱚ ᱟᱫᱚ ᱚᱠᱟᱞᱮᱠᱟ ᱵᱟᱦᱟᱭ ᱱᱟᱯᱮ ᱥᱮ ᱵᱟᱝ ᱚᱱᱛᱮ ᱫᱚ?
ᱵᱟᱦᱟ ᱠᱟᱱᱟᱞ ᱡᱟᱱᱤᱡ
ᱟᱯᱮ ᱵᱚᱪᱷᱚᱨ ᱵᱚᱪᱷᱚᱨ ᱜᱮ ᱵᱟᱦᱟᱜ ᱜᱮᱭᱟ ᱯᱮᱥᱮ᱾
ᱵᱚᱪᱷᱚᱨ ᱨᱮ ᱢᱤᱫ ᱫᱷᱟᱣ᱾
ᱟᱨ ᱢᱟᱜ ᱢᱚᱬᱮ ᱫᱚ ᱢᱟᱜ ᱢᱚᱬᱮ ᱫᱚ?
ᱟᱞᱤᱧ ᱫᱚ ᱚᱲᱟᱜ ᱨᱮ
ᱣ ᱟᱫᱚ ᱵᱟᱝ ᱡᱟᱦᱟᱸ ᱛᱤᱱᱟᱹᱜ ᱜᱮᱵᱤᱱ ᱵᱟᱲᱟᱭᱟ ᱚᱱᱟᱜᱮ ᱞᱟᱹᱭ ᱥᱚᱫᱚᱨᱟᱵᱤᱱ ᱥᱮ᱾
ᱮ ᱵᱟᱲᱟᱭ ᱵᱪ ᱢᱤᱫ ᱫᱷᱟᱣ ᱠᱚ ᱢᱟᱱᱟᱣ ᱛᱟᱦᱮᱸᱱᱟ᱾
ᱚᱸ
ᱟᱨ ᱚᱲᱟᱜ ᱟᱹᱞᱤᱧ ᱫᱚ ᱚᱲᱟᱜ ᱨᱮ ᱵᱟᱹᱞᱤᱧ ᱛᱟᱦᱮᱱᱟ ᱛᱤᱱᱟᱹᱜ ᱜᱟᱱᱠᱚᱫᱚ ᱚᱲᱟᱜ ᱠᱚᱨᱮᱱᱟᱜ ᱠᱚᱫᱚ ᱵᱟᱹᱞᱤᱧ ᱵᱟᱲᱟᱭᱟ᱾
ᱠᱞᱟᱥ ᱫᱩᱧ ᱪᱟᱞᱟᱜ ᱛᱟᱦᱮᱱ ᱜᱮᱭᱟ ᱪᱟᱞᱟᱜ ᱫᱚᱞᱤᱧ ᱪᱟᱞᱟᱜ ᱛᱟᱦᱮᱱ ᱜᱮᱭᱟ ᱚᱲᱟᱜ ᱠᱚ ᱩᱱᱟᱹᱜ ᱫᱚ ᱵᱟᱹᱞᱤᱧ ᱪᱟᱞᱟᱜ ᱠᱟᱱᱟ ᱵᱟᱨᱦᱮ ᱨᱮ ᱢᱮᱱᱟᱜ ᱠᱟ ᱞᱤᱧᱟ ᱟᱹᱞᱤᱧ ᱫᱚ
ᱚᱸ ᱟᱪᱪᱷᱟ ᱱᱚᱜᱼᱚᱭ ᱡᱮ ᱟᱵᱚ ᱢᱟ ᱦᱟᱺᱰᱤ ᱠᱚᱛᱮ ᱵᱚᱱ ᱦᱟᱸᱰᱤ ᱛᱮᱜᱮ ᱵᱚᱱ ᱵᱚᱸᱜᱟ ᱵᱩᱨᱩᱭ ᱜᱮᱭᱟ ᱟᱫᱚ ᱱᱚᱜᱼᱚᱭ ᱟᱵᱚ ᱢᱟ ᱦᱟᱺᱰᱤ ᱢᱟ ᱵᱚᱸᱜᱟ ᱵᱩᱨᱩ ᱨᱮᱢᱟ ᱵᱟᱵᱚᱱ ᱞᱟᱜᱟᱭ ᱫᱟᱥᱮ ᱥᱩᱫᱩ ᱟᱵᱚ ᱫᱚ ᱚᱱᱟ ᱟᱨᱦᱸ ᱵᱚᱱ ᱧᱩᱭᱮᱫᱟ ᱚᱱᱟ ᱧᱩ ᱠᱟᱛᱮᱫ ᱵᱚᱱ ᱠᱷᱟᱹᱯᱟᱹᱨᱤ ᱵᱟᱲᱟᱜ ᱠᱟᱱᱟ᱾
ᱦᱮᱸ
ᱱᱚᱣᱟ ᱦᱟᱺᱰᱤ ᱤᱫᱤ ᱠᱟᱛᱮᱜ ᱟᱵᱤᱱᱟᱜ ᱪᱮᱫ ᱞᱟᱹᱭ ᱨᱮᱱᱟᱜ ᱡᱮ ᱱᱚᱣᱭᱟ ᱵᱚᱸᱜᱟ ᱵᱩᱨᱩ ᱨᱮᱢᱟ ᱞᱟᱜᱟᱜ ᱠᱟᱱ ᱜᱮᱭᱟ ᱟᱨ ᱚᱱᱟ ᱥᱟᱛᱮ ᱦᱚᱲ ᱠᱚᱦᱚᱸ ᱠᱚ ᱧᱩᱭᱮᱫ ᱛᱮᱠᱚ ᱠᱷᱟᱹᱯᱟᱹᱨᱤᱜ ᱠᱟᱱᱟ ᱛᱚ ᱚᱠᱟᱞᱮᱠᱟ ᱥᱟᱶᱛᱟ ᱨᱮ ᱟᱹᱵᱤᱱ ᱡᱩᱫᱤ ᱡᱟᱦᱟᱱᱟᱜ ᱞᱟᱹᱭ ᱛᱮᱱᱟᱜ ᱢᱮᱱᱟᱜ ᱛᱟᱵᱤᱱᱟ ᱛᱚ ᱪᱮᱫ ᱵᱤᱱ ᱞᱟᱹᱭᱟ ᱚᱱᱟ ᱦᱟᱺᱰᱤ ᱤᱫᱤ ᱠᱟᱛᱮ
ᱦᱟᱸᱰᱤ ᱨᱮ ᱪᱮᱫ ᱤᱧ ᱞᱮᱭᱟ᱾
ᱦᱮᱸ ᱡᱮ ᱚᱱᱟ ᱫᱚ ᱛᱤᱱᱟᱹᱜ ᱴᱟ ᱥᱚᱴᱷᱤᱠ ᱜᱮᱭᱟ ᱥᱮ ᱵᱷᱩᱞ ᱜᱮᱭᱟ ᱚᱱᱟ᱾
ᱦᱟᱺᱰᱤ ᱫᱚ ᱢᱟᱱᱮ ᱟᱹᱞᱤᱧ ᱫᱚ ᱵᱟᱞᱤᱧ ᱠᱩᱡ ᱫᱟᱲᱮᱭᱟᱜ ᱠᱟᱱᱟ?
ᱪᱮᱫ ᱞᱟᱹᱭᱟᱵᱤᱱ ᱛᱚ ᱱᱚᱣᱭᱟ ᱠᱚ ᱡᱮ ᱚᱱᱟ ᱫᱚ ᱟᱵᱚᱣᱟᱜ ᱵᱚᱸᱜᱟ ᱵᱳᱨᱳ ᱥᱩᱢᱩᱝ ᱨᱮᱜᱮ ᱡᱮᱱᱚ ᱞᱟᱜᱟ ᱢᱟ ᱚᱱᱟ ᱚᱱᱟ ᱫᱚ ᱡᱟᱹᱥᱛᱤ
ᱵᱚᱸᱜᱟ ᱵᱩᱨᱩ ᱥᱚᱢᱚᱭ ᱞᱟᱜᱟ ᱢᱟ ᱚᱱᱟ ᱦᱸ ᱡᱟᱹᱥᱛᱤ ᱠᱷᱟᱨᱟᱯ ᱠᱟᱱᱟ ᱥᱮ
ᱦᱩᱸ ᱟᱫᱚ ᱱᱤᱛᱚᱜ ᱫᱚ᱾ ᱡᱚᱢ ᱵᱟᱲᱟ ᱠᱮᱫᱟᱵᱤᱱ ᱥᱮ ᱵᱟᱝᱟ?
ᱡᱚᱢ ᱵᱟᱲᱟ ᱠᱟᱫᱟᱞᱤᱧ ᱟᱵᱮᱱ ᱜᱮᱵᱮᱱ ᱡᱚᱢ ᱵᱟᱲᱟ ᱠᱟᱫᱟ ᱵᱟᱝ?
ᱦᱩᱸ ᱟᱨ ᱡᱷᱚᱛᱚ ᱦᱚᱲ ᱚᱲᱟᱜ ᱠᱚᱨᱮᱱ ᱦᱚᱲ ᱠᱚ ᱵᱮᱥ ᱵᱟᱲᱟ ᱜᱮ
ᱴᱷᱤᱠ ᱜᱮ ᱢᱚᱡᱽ ᱵᱟᱲᱟ ᱜᱮ ᱟᱵᱮᱱ ᱜᱮ ᱪᱤᱞᱠᱟ ᱦᱮᱱᱟᱜ ᱵᱤᱱᱟ ᱢᱚᱡᱽ ᱵᱟᱲᱟ ᱜᱮᱛᱚ
ᱦᱮᱸ ᱵᱷᱟᱜᱤ ᱵᱟᱲᱟ ᱜᱮ ᱱᱤᱛᱚᱜ ᱢᱟ ᱵᱷᱟᱜᱤ ᱵᱟᱲᱟ ᱜᱮ ᱟᱫᱚ ᱢᱟᱹᱱᱢᱤ ᱡᱤᱭᱚᱱ ᱢᱟᱛᱚ ᱵᱤᱱ ᱵᱟᱲᱟᱭ ᱜᱮᱭᱟ ᱱᱤᱛᱚᱜ ᱵᱷᱟᱜᱮ ᱫᱷᱤᱱᱟᱹᱝ ᱠᱷᱟᱨᱟᱯ ᱚᱠᱚᱭ ᱧᱮᱞ ᱫᱚᱦᱚ ᱠᱟᱫᱟᱭ᱾
ᱥᱮ ᱴᱷᱤᱠ ᱱᱤᱛᱚᱜ ᱫᱤᱱ ᱚᱠᱟᱨᱮᱱ ᱚᱲᱟᱜ ᱨᱮᱥ ᱵᱟᱨᱦᱮ ᱨᱮᱱᱟᱜ ᱢᱮᱱᱛᱮ?
ᱟᱦ ᱚᱲᱟᱜ ᱨᱮᱜᱮ,
ᱦᱮᱸ ᱟᱲᱟᱜ ᱨᱮᱜᱮ,
ᱦᱮᱸ ᱚᱲᱟᱜ ᱨᱮᱜᱮ,
ᱪᱮᱫ ᱠᱚᱵᱮᱱ ᱪᱤᱠᱟᱹ ᱵᱟᱲᱟᱭ ᱠᱟᱱᱟ?
ᱚᱲᱟᱜ ᱠᱚᱨᱮ ᱜᱮ ᱢᱮᱱᱟᱜ ᱞᱤᱧᱟᱹ ᱟᱨ ᱪᱮᱫ ᱟᱫᱚ ᱪᱮᱫ ᱦᱚᱸ ᱵᱟᱝ ᱱᱚᱜᱼᱚᱭ ᱪᱟᱥ ᱠᱟᱹᱢᱤ ᱠᱚ ᱞᱟᱜᱟᱣ ᱵᱟᱲᱟᱜ ᱠᱟᱱᱟ ᱦᱟᱸᱜ ᱟᱫᱚ ᱚᱲᱟᱜ ᱦᱚᱲ ᱠᱚ ᱜᱚᱲᱚ ᱵᱟᱲᱟ ᱦᱩᱭᱩᱜᱼᱟ, ᱟᱨ ᱛᱤᱱᱟᱹᱜ ᱫᱚ ᱚᱲᱟᱜ ᱦᱚᱲᱮᱢ ᱠᱚᱭᱚᱜ ᱠᱟᱠᱚᱣᱟ ᱱᱤᱡᱮ ᱦᱚᱸ ᱠᱟᱹᱡ ᱮᱢ ᱜᱚᱲᱚ ᱞᱮᱠᱷᱟᱡ ᱵᱷᱟᱜᱤᱜᱼᱟ,
ᱦᱮᱸ ᱴᱷᱤᱠ ᱟ ᱤᱡᱳ ᱢᱮᱥᱮ,
ᱟᱨ ᱟᱹᱵᱤᱱ ᱫᱚ ᱪᱟᱥ ᱠᱟᱹᱢᱤ ᱠᱚᱫᱚ ᱵᱤᱱ ᱵᱟᱲᱟᱭ ᱜᱮᱭᱟ ᱥᱮ ᱵᱟᱝ ᱟ?
ᱵᱟᱲᱟᱭ ᱫᱚ ᱞᱤᱧ ᱵᱟᱲᱟᱭ ᱜᱮᱭᱟ ᱪᱮᱫᱟᱜ ᱵᱟᱝ, ᱪᱟᱥ ᱡᱚᱢ ᱦᱚᱲ ᱠᱟᱱᱟ ᱵᱚᱱ ᱱᱚᱣᱟ ᱫᱚ ᱥᱮᱬᱟ ᱜᱮ ᱥᱮᱬᱟ ᱠᱟᱜ ᱜᱮᱭᱟ ᱞᱤᱧ,
ᱟᱫᱚ ᱱᱟᱦᱮᱞ ᱠᱚ ᱛᱮᱠᱚ ᱥᱤ ᱵᱟᱲᱟᱭ ᱜᱮᱭᱟ ᱥᱮ ᱵᱟᱝ ᱟ ᱟᱯᱮᱥᱮᱫ ᱫᱚ ᱱᱤᱛᱚᱜ ᱢᱟ? ᱴᱨᱟᱠᱴᱚᱨ ᱠᱚ ᱩᱰᱩᱠ ᱟᱠᱟᱱᱟ,
ᱥᱤ ᱜᱮᱭᱟ ᱠᱚ ᱱᱟᱦᱮᱞ ᱠᱚᱫᱚ,
ᱦᱮ ᱟᱯᱮ ᱯᱮ ᱥᱤ ᱵᱟᱲᱟᱭ ᱜᱮᱭᱟ ᱥᱮ ᱵᱟᱝ?
ᱦᱮᱸ ᱥᱤ ᱛᱟᱦᱮᱱ ᱜᱮᱭᱟᱞᱮ,
ᱦᱮᱸ ᱚᱱᱟᱜᱮ ᱱᱟᱦᱮᱞ ᱛᱮᱦᱚᱸ ᱥᱤ ᱫᱚ ᱫᱚᱨᱠᱟᱨ ᱠᱟᱨᱚᱱ ᱟᱵᱚᱨᱮᱱ ᱥᱮᱫᱟᱭ ᱦᱟᱯ ᱦᱟᱯᱲᱟᱢ ᱠᱚ ᱚᱱᱟ ᱠᱚᱛᱮ ᱠᱚ ᱥᱤ ᱟᱹᱜᱩ ᱠᱟᱫᱟ ᱱᱤᱛᱚᱜ ᱴᱨᱟᱠᱴᱚᱨ ᱦᱮᱡ ᱮᱱ ᱛᱮ ᱚᱱᱟᱛᱮ ᱟᱵᱚ ᱵᱚᱱ ᱥᱤ ᱵᱟᱲᱟ ᱭᱮᱫᱟ,
ᱦᱩᱸ
ᱟᱫᱚ ᱟᱵᱚᱣᱟᱜ ᱥᱤ ᱦᱟᱥᱟ ᱢᱟᱱᱮ ᱪᱟᱥ ᱨᱮ ᱡᱟᱦᱟᱸ ᱵᱮᱵᱦᱟᱨᱚᱜᱼᱟ ᱚᱱᱟ ᱱᱟᱦᱮᱞ ᱠᱚ ᱠᱚ ᱡᱩᱫᱤ ᱟᱵᱚ ᱜᱮ ᱵᱟᱵᱚᱱ ᱵᱮᱵᱚ ᱦᱟᱨᱟ ᱟᱫᱚ ᱚᱱᱟ ᱨᱮᱱᱟᱜ ᱤᱭᱟᱹ ᱦᱚᱸᱛᱚ ᱢᱩᱪᱟᱹᱫ ᱤᱫᱤᱜ-ᱟ ᱥᱮ,
ᱦᱮᱸ ᱪᱟᱞᱟᱜ ᱜᱮ ᱛᱚ ᱠᱟᱱᱟ ᱥᱮ,
ᱦᱮᱸ
ᱚᱱᱟ ᱜᱮ ᱡᱟᱦᱟ ᱫᱚ ᱜᱮᱭᱟᱞᱮ
ᱦᱮᱸ
ᱪᱟᱥ ᱨᱟᱥ ᱥᱤ ᱛᱟᱦᱮᱱ ᱜᱮᱭᱟ ᱞᱮ,
ᱟᱫᱚ ᱱᱤᱛᱚᱜ ᱫᱚ ᱧᱮᱞᱚᱜ ᱠᱟᱱᱟ ᱰᱟᱝᱨᱤ ᱠᱚᱦᱚᱸ ᱠᱚᱢ ᱤᱫᱤᱜ ᱠᱟᱱᱟ ᱠᱚ, ᱦᱚᱲ ᱠᱚ ᱟᱹᱥᱩᱞ ᱦᱚᱸ ᱵᱟᱠᱚ ᱟᱹᱥᱩᱞ ᱮᱫ ᱠᱚᱣᱟ ᱤᱱᱟᱹᱜ ᱴᱟᱜ,
ᱦᱩᱸ
ᱟᱨ ᱱᱟᱦᱮᱞ ᱦᱚᱸ ᱱᱤᱛᱚᱜ ᱚᱱᱠᱟᱱ ᱦᱚᱲ ᱜᱮ ᱵᱟᱹᱱᱩᱜ ᱠᱚᱣᱟ ᱡᱟᱦᱟᱸᱭ ᱥᱤᱭᱚ ᱥᱤᱭᱳᱜ ᱟᱠᱚ ᱱᱟᱦᱮᱞ ᱛᱮ,
ᱦᱩᱸ
ᱟᱫᱚ ᱚᱱᱟ ᱫᱚ ᱱᱤᱡᱮ ᱴᱷᱮᱡ ᱜᱮ ᱟᱢ ᱚᱠᱟᱢ ᱵᱮᱵᱚ ᱦᱟᱨᱟ ᱚᱠᱟ ᱵᱟᱝ ᱚᱱᱟ ᱫᱚ ᱟᱢᱜᱮᱢ ᱫᱟᱲᱮᱜᱼᱟ ᱟᱢᱟᱜ ᱥᱟᱶᱛᱟ ᱨᱮᱱᱟᱜ ᱡᱟᱦᱟᱸ ᱥᱟᱯᱟᱵ ᱠᱚ ᱥᱮ ᱟᱵᱚᱣᱟᱜ ᱡᱟᱦᱟᱸ ᱟᱹᱨᱤᱪᱟᱹᱞᱤ ᱠᱚ ᱤᱭᱟᱹ ᱠᱚ ᱢᱮᱱᱟᱜᱼᱟ ᱚᱱᱟ ᱥᱟᱵ ᱫᱚᱦᱚ ᱨᱮᱱᱟᱜ,
ᱦᱩᱸ
ᱟᱫᱚ ᱟᱭᱢᱟ ᱥᱟᱨᱦᱟᱣ ᱤᱱᱟᱹᱜ ᱠᱤᱪᱷᱩ ᱟᱹᱵᱤᱱ ᱵᱤᱱ ᱞᱟᱹᱭ ᱥᱚᱫᱚᱨ ᱠᱮᱫᱟ,